ᱦᱮᱸ ᱟᱸᱡᱚᱢᱚᱜ ᱠᱟᱱᱟ?
ᱦᱮᱞᱳ ᱾
ᱦᱮᱞᱳ ᱦᱮᱸ ᱟᱸᱡᱚᱢᱚᱜ ᱠᱟᱱᱟ?
ᱦᱚᱭ ᱦᱚᱭ ᱟᱢᱟᱜ ᱫᱚ ᱟᱸᱡᱚᱢᱚᱜ ᱠᱟᱱ ᱜᱮᱭᱟ᱾
ᱦᱳᱭ ᱦᱳᱭ ᱛᱟᱦᱚᱞᱮ ᱪᱮᱫ ᱠᱚᱢ ᱪᱤᱠᱟᱹᱭᱮᱫᱟ ᱾
ᱱᱚᱜᱼᱚᱭ ᱤᱧ ᱫᱩᱲᱩᱵ ᱟᱠᱟᱱᱟ ᱤᱧ ᱫᱚ ᱾ ᱥᱮᱨᱢᱟ ᱥᱮᱫ ᱠᱚᱭᱚᱜ ᱠᱟᱛᱮᱫ ᱪᱮᱬᱮ ᱠᱚᱧ ᱧᱮᱞ ᱵᱟᱲᱟᱭᱮᱫ ᱠᱚᱣᱟ ᱾ ᱟᱨ ᱱᱚᱜᱼᱚᱱᱰᱮ ᱤᱧᱟᱹᱜ ᱤᱧᱟᱹᱜ ᱢᱤᱫᱴᱮᱱ ᱵᱮᱞ ᱵᱮᱞᱠᱩᱱᱤ ᱢᱮᱱᱟᱜ ᱟᱠᱟᱫᱟ ᱚᱸᱰᱮ ᱟᱭᱢᱟ ᱠᱤᱪᱷᱩ ᱼᱼ ᱚᱸᱰᱮ ᱠᱷᱚᱱ ᱟᱭᱢᱟ ᱨᱚᱠᱚᱢ ᱪᱮᱬᱮ ᱠᱚ ᱦᱤᱡᱩᱜᱼᱟ ᱟᱨ ᱟᱭᱢᱟ ᱨᱚᱠᱚᱢ ᱡᱤᱵᱽ ᱡᱤᱭᱟᱹᱞᱤ ᱠᱚᱠᱚ ᱦᱤᱡᱩᱜᱼᱟ ᱾ ᱛᱚ ᱩᱱᱠᱩ ᱜᱮᱧ ᱼᱼ
ᱦᱳᱭ ᱦᱳᱭ, ᱦᱮᱸ ᱦᱮᱸ, ᱦᱳᱭ ᱦᱮᱸ ᱾ ᱟᱨ ᱛᱟᱹᱣ ᱪᱤᱞᱤ ᱪᱤᱞᱤ ᱪᱮᱬᱮ ᱪᱤᱞᱤ ᱪᱤᱞᱤ ᱠᱚᱢ ᱩᱨᱩᱢ ᱠᱚᱣᱟ?
ᱦᱚᱭ ᱩᱨᱩᱢ ᱫᱚ ᱱᱚᱸᱰᱮ ᱫᱚ ᱟᱫᱚ ᱩᱨᱩᱢ ᱫᱚ ᱟᱭᱢᱟ ᱪᱮᱬᱮ ᱜᱮ ᱵᱟᱹᱧ ᱩᱨᱩᱢ ᱠᱚᱣᱟ ᱧᱮᱞ ᱫᱩᱧ ᱧᱮᱞ ᱟᱠᱟᱫ ᱠᱚ ᱜᱮᱭᱟ ᱧᱩᱼᱼ ᱛᱩᱢ ᱠᱚᱫᱚ ᱵᱟᱹᱧ ᱵᱟᱲᱟᱭᱟ ᱢᱮᱱᱠᱷᱟᱱ ᱱᱤᱛᱚᱜ ᱱᱤᱭᱟᱹ ᱢᱩᱦᱩᱨᱛᱚ ᱫᱚ ᱱᱤᱛᱚᱜᱼᱼ ᱱᱤᱭᱟᱹ ᱢᱩᱦᱩᱨᱛᱚ ᱱᱤᱛᱳᱜ ᱫᱚ ᱢᱮᱱᱟᱜ ᱠᱚᱣᱟ ᱡᱟᱦᱟᱸ ᱟᱞᱮ ᱥᱮᱱᱟᱜ ᱪᱚᱞᱛᱤ ᱵᱷᱟᱥᱟᱛᱮ ᱡᱟᱦᱟᱸᱞᱮ ᱢᱮᱛᱟ ᱠᱚᱣᱟ ᱼᱼ ᱡᱤᱦᱩ ᱢᱮᱱᱟᱜ ᱠᱚᱣᱟ ᱾ ᱰᱷᱤᱯᱪᱩᱡ ᱢᱮᱱᱟᱜ ᱠᱚᱣᱟ, ᱯᱚᱛᱟᱢ ᱯᱚᱛᱟᱢ ᱢᱮᱱᱟᱜ ᱠᱚᱣᱟ ᱾ ᱯᱮᱭᱟ ᱯᱩᱱᱭᱟᱹ ᱩᱱᱠᱩ ᱛᱩᱲ ᱛᱩᱲ ᱜᱩᱰᱩ ᱢᱮᱱᱟᱜ ᱠᱚᱣᱟ ᱟᱨ ᱼᱼ ᱟᱯᱟᱛᱚᱛᱚ ᱱᱩᱠᱩ ᱠᱚ ᱜᱮᱧ ᱧᱮᱞ ᱧᱟᱢᱮᱫᱼᱟ ᱠᱤᱥᱱᱤ ᱢᱮᱱᱟᱜ ᱠᱚᱣᱟ ᱯᱮᱭᱟ ᱯᱩᱱᱭᱟᱹ ᱛᱚ ᱱᱩᱠᱩ ᱜᱮᱠᱚ ᱧᱮᱞ ᱧᱟᱢᱚᱜ ᱠᱟᱱᱟ ᱾
ᱦᱳᱭ ᱦᱳᱭ ᱦᱮᱸ ᱛᱚ ᱥᱮ ᱾ ᱦᱳᱭ ᱟᱨ ᱛᱟᱦᱚᱞᱮ ᱟᱯᱮ ᱥᱮᱱ ᱫᱚ ᱩᱱᱠᱩ ᱜᱷᱟᱶᱲᱟ ᱪᱮᱬᱮ ᱫᱚ ᱠᱚ ᱧᱮᱞ ᱧᱟᱢᱚᱜᱼᱟ ᱥᱮ ᱵᱟᱝ?
ᱦᱮᱸ ᱦᱮᱸ ᱜᱷᱟᱲᱣᱟ ᱪᱮᱸᱬᱮ ᱫᱚᱠᱚ ᱧᱮᱞ ᱧᱟᱢᱚᱜ ᱜᱮᱭᱟ ᱟᱹᱛᱩ ᱠᱚᱨᱮ ᱟᱫᱚ ᱢᱮᱱᱠᱷᱟᱱ ᱤᱧ ᱫᱚ ᱛᱷᱚᱲᱟ ᱵᱟᱡᱟᱨ ᱨᱤᱧ ᱼᱼ ᱛᱟᱦᱮᱱᱟ ᱛᱚ ᱟᱫᱚ ᱵᱟᱡᱟᱨ ᱨᱮᱫᱚ ᱱᱚ ᱼᱼ ᱚᱱᱠᱟ ᱫᱚ ᱵᱟᱠᱚ ᱧᱮᱞ ᱧᱟᱢᱚᱜ ᱜᱮᱭᱟ ᱟᱫᱚ ᱩᱱᱠᱩ ᱫᱚ ᱦᱟᱥᱟ ᱦᱟᱥᱟ ᱚᱲᱟᱜ ᱢᱮᱱᱫᱚ ᱦᱟᱥᱟ ᱚᱲᱟᱜ ᱫᱚ ᱵᱟᱝ ᱱᱚᱣᱟ ᱡᱟᱦᱟᱸ ᱵᱩᱥᱩᱵ ᱨᱮᱱᱟᱜ ᱚᱲᱟᱜ ᱛᱟᱦᱮᱱᱟ ᱚᱱᱟ ᱠᱚ ᱡᱟᱹᱥᱛᱤ ᱠᱟᱭ ᱛᱮᱠᱚ ᱧᱮᱞ ᱧᱟᱢᱚᱜᱼᱟ ᱾
ᱦᱳᱭ ᱦᱮᱸ ᱦᱮᱸ ᱦᱮᱸ ᱟᱨ ᱚᱱᱟ ᱤᱭᱟᱹ ᱠᱩᱧ ᱠᱚᱨᱮ ᱚᱱᱠᱟ ᱠᱚ ᱥᱚᱸᱜᱮ ᱠᱚᱜ ᱜᱮᱭᱟ ᱟᱞᱮ ᱥᱮᱱ ᱦᱚᱸ ᱟᱫᱚ ᱦᱚᱸᱜᱼᱚᱭ ᱱᱤᱛᱚᱜ ᱫᱚ ᱡᱚᱛᱚ ᱦᱚᱲ ᱵᱩᱥᱩᱵ ᱚᱲᱟᱜ ᱫᱚᱠᱚ ᱩᱴᱷᱟᱹᱣ ᱫᱟᱛᱚ ᱟᱫᱚ ᱴᱤᱢᱴᱟ ᱟᱫᱚ ᱚᱱᱟ ᱠᱚᱨᱮ ᱠᱷᱟᱱ ᱫᱚ ᱟᱫᱚ ᱩᱱᱠᱩᱣᱟᱜ ᱦᱚᱸ ᱛᱟᱦᱮᱱ ᱞᱟᱹᱜᱤᱫ ᱤᱭᱟᱹ ᱫᱚ ᱡᱟᱭᱜᱟ ᱟᱫᱚ ᱵᱟᱝ ᱦᱩᱭᱩᱜ ᱠᱟᱱ ᱛᱮ ᱟᱫᱚ ᱟᱛᱳ ᱚᱲᱟᱜ ᱠᱚᱨᱮ ᱱᱤᱛᱚᱜ ᱫᱚ ᱟᱹᱰᱤ ᱠᱚᱢ ᱠᱚ ᱧᱮᱞᱚᱜᱼᱟ ᱾ ᱩᱱᱟᱹᱜ ᱤᱭᱟᱹ ᱫᱚ ᱵᱟᱝ ᱦᱳᱭ ᱦᱮᱸ ᱛᱟᱦᱚᱞᱮ ᱟᱯᱮᱫᱚ ᱪᱟᱥ ᱫᱚ ᱛᱤᱱᱟᱹᱜ ᱥᱟᱺᱜᱤᱧ
ᱦᱳᱭ ᱪᱟᱥ ᱫᱚ ᱛᱚᱞᱟ ᱠᱚᱫᱚᱞᱮ ᱮᱨ ᱵᱟᱲᱟ ᱠᱟᱜ ᱜᱮᱭᱟ ᱟᱫᱚ ᱢᱮᱱᱠᱷᱟᱱ ᱟᱫᱚ ᱦᱟᱨᱟ ᱫᱚ ᱦᱟᱨᱟ ᱠᱟᱱ ᱛᱟᱞᱮ ᱜᱮᱭᱟ ᱟᱨ ᱢᱤᱫ ᱦᱟᱯᱛᱟ ᱠᱷᱟᱱ ᱜᱮ ᱦᱟᱸᱜ ᱨᱚᱦᱚᱭ ᱞᱮ ᱞᱟᱜᱟᱜᱼᱟ ᱟᱫᱚ ᱥᱮᱨᱢᱟ ᱡᱟᱹᱲᱤ ᱵᱟᱭ ᱡᱟᱹᱲᱤᱭᱮᱫ ᱠᱷᱟᱹᱛᱤᱨ ᱛᱮ ᱟᱫᱚ ᱵᱟᱝᱞᱮ ᱞᱟᱜᱟᱣ ᱫᱟᱲᱮᱭᱟᱜ ᱠᱟᱱᱟ ᱥᱮᱨᱢᱟ ᱫᱟᱜ ᱫᱚᱭ ᱫᱟᱜ ᱮ ᱠᱟᱱ ᱜᱮᱭᱟ ᱢᱮᱱᱠᱷᱟᱱ ᱚᱱᱠᱟ ᱠᱟᱡᱮ ᱞᱟᱜᱟᱣ ᱞᱮᱠᱟ ᱫᱚ ᱵᱟᱭ ᱫᱟᱜ ᱮᱫᱟ ᱠᱷᱮᱛ ᱵᱟᱹᱫᱽ ᱠᱚᱨᱮ ᱫᱚ ᱵᱟᱝ ᱛᱤᱸᱜᱩ ᱟᱠᱟᱱᱟ ᱫᱟᱜ ᱠᱚᱫᱚ ᱛᱚ ᱚᱱᱟ ᱠᱷᱟᱹᱛᱤᱨ ᱛᱮ ᱪᱟᱥ ᱫᱚ ᱦᱟᱸᱜ ᱛᱷᱚᱲᱟ ᱱᱤᱭᱟᱹ ᱫᱷᱟᱱ ᱫᱚ ᱞᱮᱴᱚᱜ ᱛᱟᱞᱮᱭᱟ ᱦᱟᱸᱜ
ᱦᱳᱭ ᱦᱳᱭ ᱦᱮᱸ ᱛᱚᱥᱮ ᱟᱨ ᱛᱟᱦᱞᱮ ᱟᱯᱮ ᱫᱚ ᱵᱚᱪᱷᱚᱨ ᱨᱮᱫᱚ ᱛᱤᱱᱟᱹᱜ ᱵᱟᱨ ᱯᱮ ᱪᱟᱥᱚᱜ ᱜᱮᱭᱟ ᱢᱤᱫ ᱫᱷᱟᱣ ᱥᱮ ᱵᱟᱨ ᱫᱷᱟᱣ?
ᱟᱞᱮ ᱫᱚ ᱵᱚᱪᱷᱚᱨ ᱨᱮ ᱵᱟᱨ ᱫᱷᱟᱣ ᱞᱮ ᱪᱟᱥᱚᱜ ᱜᱮᱭᱟ ᱟᱨ ᱪᱟᱥ ᱟᱞᱮ ᱵᱟᱨᱫᱷᱟᱱ ᱟᱨ ᱡᱟᱦᱟᱸ ᱜᱟᱰᱟ ᱯᱟᱥᱮ ᱯᱟᱥᱮ ᱛᱮ ᱢᱮᱱᱟᱜ ᱟᱠᱟᱫᱟ ᱩᱱᱠᱩ ᱫᱚ ᱯᱮ ᱫᱷᱟᱱ ᱦᱚᱸᱠᱚ ᱪᱟᱥ ᱜᱮᱭᱟ ᱾
ᱚ ᱟᱪᱪᱷᱟ ᱟᱪᱪᱷᱟ ᱦᱳᱭ ᱛᱟᱦᱚᱞᱮ ᱵᱟᱨᱫᱷᱟ ᱚᱱᱟᱫᱚ ᱪᱮᱫ ᱥᱮᱨᱢᱟ ᱫᱟᱜ ᱵᱷᱚᱨᱥᱟ ᱜᱮᱥᱮ ᱚᱱᱠᱟ ᱥᱮᱞᱚ ᱜᱟᱰᱟ ᱠᱚ ᱚᱱᱟ ᱠᱚ ᱠᱷᱟᱹᱛᱤᱨ ᱛᱮ ᱚᱱᱠᱟ ᱫᱚ
ᱦᱚᱭ ᱥᱮᱞᱚ ᱠᱚ ᱜᱟᱰᱟ ᱠᱷᱟᱹᱛᱤᱨ ᱥᱮᱨᱢᱟ ᱫᱟᱜ ᱢᱟ ᱱᱮᱛᱟᱨ ᱢᱟᱢ ᱵᱟᱲᱟᱭᱮᱫ ᱠᱟᱱ ᱜᱮ ᱫᱟᱜ ᱦᱚᱸ ᱵᱟᱭ ᱫᱟᱜ ᱮᱫᱟ ᱾
ᱦᱳᱭ ᱦᱳᱭ ᱦᱮᱸ ᱦᱮᱸ ᱦᱳᱭ ᱟᱞᱮ ᱥᱮᱱ ᱫᱚ ᱵᱚᱪᱷᱚᱨ ᱨᱮ ᱢᱤᱫ ᱫᱷᱟᱣ ᱜᱮᱞᱮ ᱪᱟᱥᱚᱜᱼᱟ ᱾ ᱚᱱᱟ ᱦᱚᱸ ᱥᱮᱨᱢᱟ ᱫᱟᱜ ᱵᱷᱚᱨᱥᱟ ᱜᱮ
ᱚ ᱟᱪᱪᱷᱟ ᱟᱫᱚ ᱥᱮᱨᱢᱟ ᱫᱟᱜ ᱵᱷᱚᱨᱥᱟ ᱢᱟᱯᱮ ᱪᱟᱥᱚᱜ ᱜᱮ ᱟᱫᱚ ᱥᱮᱨᱢᱟ ᱦᱚᱸ ᱱᱮᱛᱟᱨ ᱢᱟ ᱠᱷᱩᱵ ᱮᱠᱴᱟ ᱴᱷᱤᱠ ᱴᱷᱟᱠ ᱵᱟᱭ ᱫᱟᱜ ᱮᱫ ᱠᱟᱱ ᱫᱚ ᱟᱫᱚ ᱪᱟᱥ ᱠᱚᱫᱚ ᱴᱷᱤᱠ ᱴᱷᱟᱠ ᱦᱩᱭᱩᱜ ᱠᱟᱱ ᱛᱟᱯᱮᱭᱟ ᱥᱮ ᱵᱟᱝ?
ᱵᱟᱝᱜᱮ ᱚᱱᱠᱟ ᱠᱤᱪᱷᱩ ᱪᱟᱞᱟᱣᱮᱱ ᱜᱮᱭᱟ ᱠᱤᱪᱷᱩ ᱵᱚᱪᱷᱚᱨ ᱫᱚ ᱚᱱᱠᱟ ᱪᱟᱥ ᱵᱟᱝ ᱦᱩᱭ ᱠᱟᱱ ᱛᱟᱦᱮᱱᱟ ᱦᱮᱸ ᱟᱫᱚ ᱠᱷᱟᱱ ᱫᱚ ᱟᱛᱳ ᱚᱲᱟᱜ ᱠᱚᱨᱮ ᱫᱚ ᱪᱟᱥ ᱵᱟᱝ ᱦᱩᱭ ᱞᱮᱠᱷᱟᱱ ᱫᱚ ᱟᱠᱟᱞ ᱜᱮᱥᱮ ᱡᱚᱢ ᱧᱩ ᱠᱚᱦᱚᱸ ᱠᱟᱹᱴᱤᱡ ᱤᱭᱟᱹ ᱦᱩᱭᱩᱜᱼᱟ ᱛᱟᱨᱯᱚᱨᱮ ᱤᱱᱟᱹ ᱠᱷᱟᱹᱛᱤᱨ ᱛᱮ ᱟᱞᱮ ᱫᱚ ᱟᱞᱮ ᱟᱹᱛᱩ ᱚᱲᱟᱜ ᱠᱚᱨᱮᱱ ᱦᱚᱲ ᱫᱚ ᱡᱚᱛᱚ ᱫᱟᱢ ᱱᱟᱢᱟᱞ ᱠᱟᱹᱢᱤ ᱠᱚ ᱪᱟᱞᱟᱜᱼᱟ ᱵᱟᱠᱷᱟᱱ ᱫᱚ ᱵᱤᱫᱮᱥ ᱠᱟᱹᱢᱤ ᱛᱮ ᱟᱨ ᱡᱤᱭᱚᱱ ᱫᱚ ᱠᱷᱟᱸᱰᱟᱣ ᱦᱩᱭᱩᱜ ᱜᱮᱭᱟ ᱥᱮ ᱦᱳᱭ
ᱦᱳᱭ ᱱᱟᱢᱟᱞ ᱠᱟᱹᱢᱤ ᱫᱚ ᱱᱚᱣᱟ ᱟᱞᱮ ᱥᱮᱫ ᱜᱮᱯᱮ ᱦᱤᱡᱩᱜᱼᱟ ᱛᱟᱭᱛᱚ
ᱦᱳᱭ ᱦᱳᱭ ᱱᱟᱢᱟᱞ ᱫᱤᱥᱚᱢ ᱦᱳᱭ ᱚᱱᱛᱮ ᱜᱮ
ᱟᱞᱮ ᱟᱞᱮ ᱦᱚᱸ ᱱᱟᱢᱟᱞ ᱫᱤᱥᱚᱢ ᱥᱮᱫ ᱠᱟᱱ ᱜᱮᱭᱟᱞᱮ ᱟᱫᱚ ᱟᱫᱚ ᱦᱳᱭ ᱚᱱᱠᱟ ᱴᱷᱤᱠ ᱜᱮ ᱢᱮᱱ ᱠᱟᱫᱟ ᱡᱩᱫᱤ ᱡᱤᱣᱤ ᱵᱟᱧᱪᱟᱣ ᱞᱟᱹᱜᱤᱫ ᱥᱮ ᱥᱚᱝᱥᱟᱨ ᱪᱟᱞᱟᱣ ᱞᱟᱹᱜᱤᱫ ᱫᱚ ᱚᱱᱠᱟ ᱠᱟᱹᱢᱤ ᱪᱟᱞᱟᱜ ᱜᱮ ᱦᱩᱭᱩᱜᱼᱟ ᱪᱮᱫᱟᱜ ᱡᱮ ᱚᱱᱠᱟ ᱱᱤᱡᱮᱨ ᱟᱹᱛᱩ ᱠᱚᱨᱮ ᱡᱚᱫᱤ ᱪᱟᱥᱵᱟᱥ ᱠᱚ ᱵᱟᱝ ᱦᱩᱭ ᱞᱮᱱᱠᱷᱟᱱ ᱟᱫᱚᱢ ᱪᱤᱠᱟᱭᱟ ᱪᱟᱞᱟᱜ ᱦᱩᱭᱩᱜᱼᱟ ᱵᱟᱨᱦᱮ ᱫᱤᱥᱚᱢ ᱥᱮᱫ ᱯᱚᱭᱥᱟ ᱟᱨᱡᱟᱣ ᱞᱟᱹᱜᱤᱫ ᱦᱳᱭ ᱥᱮ
ᱦᱮᱸ ᱦᱳᱭ ᱡᱤᱭᱚᱱ ᱠᱚᱫᱚ ᱠᱷᱟᱸᱰᱟᱣ ᱞᱟᱜᱟᱜ ᱜᱮᱭᱟ ᱥᱮ ᱟᱨ ᱛᱟᱦᱚᱞᱮ ᱟᱯᱮ ᱟᱯᱮ ᱥᱩᱨ ᱠᱚᱨᱮ ᱵᱩᱨᱩ ᱠᱚᱫᱚ ᱢᱮᱱᱟᱜ ᱜᱮᱭᱟ ᱥᱮ ᱵᱟᱝᱜᱮ
ᱵᱟᱝ ᱵᱟᱝ ᱟᱞᱮ ᱥᱩᱨ ᱠᱚᱨᱮ ᱫᱚ ᱵᱩᱨᱩ ᱠᱚᱫᱚ ᱵᱟᱹᱱᱩᱜ ᱟᱠᱟᱫᱟ ᱟᱨ ᱵᱩᱨᱩ ᱠᱚᱦᱚᱸ ᱟᱹᱰᱤ ᱟᱹᱴ ᱪᱟᱞᱟᱜ ᱥᱟᱱᱟ ᱜᱮᱭᱟ ᱟᱫᱚ ᱵᱩᱨᱩ ᱠᱚᱫᱚ ᱟᱞᱮ ᱥᱮᱫ ᱫᱚ ᱵᱟᱹᱱᱩᱜᱼᱟ ᱢᱮᱱᱠᱷᱟᱱ ᱟᱞᱮ ᱠᱷᱚᱡ ᱢᱚ ᱢᱚᱴᱟᱢᱩᱴᱤ ᱫᱮᱲᱥᱚ ᱠᱤᱞᱳᱢᱤᱴᱟᱨ ᱥᱟᱺᱜᱤᱧ ᱥᱟᱺᱜᱤᱧ ᱛᱮ ᱫᱮᱲᱥᱚ ᱠᱤᱞᱳᱢᱤᱴᱟᱨ ᱥᱟᱺᱜᱤᱧ ᱢᱟᱱᱮᱢ ᱵᱩᱡᱷᱟᱹᱣᱮᱫ
ᱦᱳᱭ ᱦᱳᱭ ᱟᱹᱰᱤ ᱥᱟᱺᱜᱤᱧ ᱟᱹᱰᱤ ᱥᱟᱺᱜᱤᱧ ᱦᱳᱭ᱾
ᱟᱨᱦᱚ ᱡᱷᱟᱲᱠᱷᱚᱸᱱᱰ ᱟᱫᱚ ᱡᱷᱟᱨᱠᱷᱚᱸᱱᱰ ᱟᱫᱚ ᱡᱷᱟᱲᱠᱷᱚᱱᱰ ᱫᱚ ᱟᱞᱮ ᱥᱮᱫ ᱫᱚ ᱱᱚᱝᱠᱟ ᱰᱮᱲᱥᱚ ᱠᱤᱞᱳᱢᱤᱴᱟᱨ ᱥᱟᱹᱜᱤᱧ ᱨᱮ ᱢᱮᱱᱟᱜ ᱟᱠᱟᱫᱟ᱾ ᱛᱚ ᱚᱱᱟ ᱟᱥᱯᱟᱥ ᱫᱚ ᱵᱟᱹᱱᱩᱜᱼᱟ᱾ ᱟᱫᱚ ᱤᱱᱟᱹ ᱪᱷᱟᱰᱟ ᱠᱟᱛᱮᱫ ᱟᱫᱚ ᱟᱯᱮ ᱥᱮᱫ ᱫᱚ ᱱᱚᱜᱚᱭ ᱟᱥᱟᱲ ᱵᱚᱸᱜᱟ ᱫᱚᱠᱚ ᱵᱟᱯᱞᱟᱜ-ᱟ ᱥᱮ ᱵᱟᱝ?
ᱦᱮᱸ ᱵᱟᱯᱞᱟ ᱜᱮ ᱵᱟᱯᱞᱟᱜ ᱜᱮᱭᱟ ᱠᱚ᱾ ᱟᱨ ᱥᱩᱫᱷᱩ ᱢᱟᱛᱨᱚ ᱵᱷᱟᱫᱚᱨ ᱵᱚᱸᱜᱟ ᱟᱨ ᱯᱩᱥ ᱵᱚᱸᱜᱟ ᱫᱚ ᱮᱠᱫᱚᱢ ᱜᱮ ᱵᱟᱝ ᱜᱟᱱᱚᱜᱼᱟ ᱟᱨ ᱚᱱᱟ ᱡᱷᱮᱸᱴ ᱵᱚᱸᱜᱟ ᱡᱷᱮᱸᱴ ᱵᱚᱸᱜᱟ ᱫᱚ ᱚᱱᱟ ᱤᱭᱟᱹ ᱚᱲᱟᱜ ᱨᱮᱱ ᱯᱳᱭᱞᱳ ᱠᱚᱲᱟ ᱜᱤᱫᱟᱹᱨ ᱥᱮ ᱠᱩᱲᱤ ᱜᱤᱫᱟᱹᱨ ᱡᱟᱦᱟᱸᱭ ᱫᱚ ᱡᱷᱮᱸᱴ ᱵᱮᱴᱟ ᱡᱷᱮᱸᱴ ᱵᱤᱴᱤ ᱠᱚ ᱢᱮᱛᱟᱣ ᱟᱠᱚ ᱩᱱᱠᱩ ᱩᱱᱠᱤᱱᱟᱜ ᱛᱮ ᱵᱟᱝ ᱜᱟᱱᱚᱜᱼᱟ ᱟᱨ ᱵᱟᱠᱷᱟᱱ ᱫᱚ ᱦᱩᱰᱤᱧ ᱠᱚᱣᱟᱜ ᱫᱚ ᱜᱟᱱᱚᱜ ᱜᱮᱭᱟ ᱟᱨ ᱛᱟᱦᱚᱞᱮ ᱟᱞᱮᱥᱮᱱ ᱫᱚ ᱪᱮᱫ ᱞᱮᱠᱟ?
ᱟᱞᱮ ᱥᱮᱫ ᱫᱚ ᱤᱧ ᱫᱚ ᱩᱱᱟᱹᱜ ᱠᱤᱪᱷᱩ ᱫᱚ ᱵᱟᱹᱧ ᱵᱟᱲᱟᱭᱟ᱾ ᱢᱮᱱᱠᱷᱟᱱ ᱟᱞᱮ ᱥᱮᱫ ᱡᱟᱦᱟᱸ ᱵᱟᱯᱞᱟ ᱦᱩᱭᱩᱜᱼᱟ ᱟᱞᱮ ᱥᱮᱫ ᱫᱚ ᱦᱩᱭᱩᱜᱼᱟ ᱯᱷᱟᱹᱜᱩᱱ ᱵᱚᱸᱜᱟ ᱟᱨ ᱵᱟᱹᱭᱥᱟᱹᱠᱷ ᱵᱚᱸᱜᱟ ᱟᱨ ᱱᱚᱜᱼᱚᱭ ᱤᱭᱟᱹ ᱟᱥᱟᱲ ᱵᱚᱸᱜᱟ᱾ ᱱᱚᱣᱟ ᱯᱮ ᱢᱟᱥ ᱜᱮᱞᱮ ᱟᱞᱮ ᱥᱮᱫ ᱫᱚᱞᱮ ᱵᱟᱯᱞᱟᱜᱼᱟ ᱟᱫᱚ ᱟᱫᱚ ᱱᱚᱜᱼᱚᱭ ᱦᱟᱸᱜ ᱟᱞᱮ ᱛᱮᱦᱮᱧ ᱦᱟᱜ ᱟᱞᱮ ᱟᱛᱳ ᱨᱮ ᱢᱟᱰᱣᱟᱭ ᱛᱟᱠᱚ ᱢᱤᱫᱴᱮᱱ ᱟᱞᱮ ᱯᱟᱥᱮ ᱚᱲᱟᱜ ᱨᱮᱱ ᱢᱤᱫᱴᱮᱱ ᱵᱩᱱᱤᱭᱟᱜ ᱟᱫᱚ ᱦᱳᱭ ᱦᱳᱭ ᱟᱫᱚ ᱱᱚᱜ-ᱚᱭ ᱫᱟᱜ ᱦᱚᱭ ᱫᱟᱜ ᱮᱫᱟ ᱟᱨ ᱡᱮ ᱱᱚᱝᱠᱟ ᱫᱟᱜ ᱮᱫᱟᱭ ᱵᱟᱨ ᱵᱟᱨ ᱛᱟᱦᱚᱞᱮ ᱟᱢ ᱵᱟᱯᱞᱟ ᱠᱚᱦᱚᱸ ᱴᱷᱤᱠ ᱢᱚᱸᱡᱽ ᱵᱟᱝ ᱦᱩᱭᱩᱜ ᱜᱮᱭᱟ ᱰᱟᱢᱟᱰᱳᱞ ᱜᱮ᱾ ᱪᱮᱫᱟᱜ ᱡᱮ ᱵᱟᱨ ᱵᱟᱨᱮ ᱫᱟᱜ ᱞᱮᱠᱷᱟᱡ ᱫᱚ ᱟᱵᱚᱣᱟᱜ ᱡᱟᱦᱟᱸ ᱠᱟᱹᱢᱤ ᱦᱚᱨᱟ ᱠᱚᱦᱚᱸ ᱚᱱᱟ ᱠᱚ ᱛᱷᱚᱲᱟ ᱞᱮᱴᱚᱜ ᱫᱮᱨᱤ ᱧᱚᱜᱚᱜᱼᱟ ᱟᱨ ᱵᱟᱠᱷᱟᱱ ᱫᱚ ᱟᱨ ᱦᱚᱲ ᱦᱚᱸᱠᱚ ᱟᱹᱲᱤᱥᱚᱜᱼᱟ ᱡᱮ ᱵᱟᱨ ᱵᱟᱨ ᱛᱤᱱᱟᱹᱜ ᱫᱟᱜ ᱨᱮᱠᱚ ᱞᱚᱦᱚᱫᱚᱜᱼᱟ ᱦᱳᱭ ᱥᱮ
ᱦᱳᱭ ᱦᱳᱭ ᱦᱮᱸ ᱦᱮᱸ ᱦᱳᱭ᱾ ᱟᱨ ᱛᱟᱦᱚᱞᱮ ᱪᱮᱫ ᱠᱚ ᱵᱟᱯᱞᱟᱢ ᱧᱮᱞ ᱟᱠᱟᱫ ᱜᱮᱭᱟ ᱟᱯᱮ ᱥᱮᱱᱟᱜ ᱫᱚ ᱪᱮᱫ ᱞᱮᱠᱟ ᱢᱟᱱᱮ ᱵᱟᱯᱞᱟ ᱨᱮᱱᱟᱜ ᱟᱹᱨᱤᱪᱟᱹᱞᱤ
ᱦᱳᱭ ᱦᱳᱭ ᱟᱞᱮ ᱥᱮᱱᱟᱜ ᱵᱟᱯᱞᱟ ᱨᱮᱱᱟᱜ ᱟᱹᱨᱤᱪᱟᱹᱞᱤ ᱫᱚ ᱤᱧ ᱪᱮᱫ ᱞᱮᱠᱟᱧ ᱞᱟᱹᱭᱟᱢᱟ ᱡᱟᱦᱟᱸ ᱱᱚᱜᱼᱚᱭ ᱥᱟᱸᱜᱮ ᱵᱟᱯᱞᱟ ᱢᱮᱱᱫᱚ ᱥᱟᱨ ᱥᱟᱹᱜᱩᱱ ᱵᱟᱯᱞᱟ ᱦᱩᱭᱩᱜ ᱟᱨ ᱤᱱᱟᱹᱜ ᱤᱱᱟᱹ ᱪᱷᱟᱰᱟ ᱠᱟᱛᱮᱫ ᱡᱟᱦᱟᱸ ᱠᱚ ᱚᱱᱟ ᱟᱸᱜᱤᱨ ᱦᱤᱡᱩᱜ ᱚᱱᱟ ᱵᱟᱯᱞᱟ ᱦᱩᱭ ᱵᱟᱲᱟᱜᱼᱟ ᱟᱨ ᱟᱨ ᱤᱱᱟᱹ ᱪᱷᱟᱰᱟ ᱠᱟᱛᱮᱫ ᱫᱚ ᱱᱚᱣᱟ ᱡᱟᱦᱟᱸ ᱟᱜᱤᱨ ᱚᱱᱟ ᱜᱮᱛᱚ ᱟᱜᱤᱨ ᱢᱟᱱᱮ ᱡᱟᱦᱟᱸᱭ ᱞᱟᱵᱷ ᱢᱮᱨᱮᱡᱽ ᱜᱮᱛᱚ ᱞᱟᱵᱷ ᱢᱮᱨᱮᱡᱽ ᱜᱮᱛᱚ ᱟᱹᱜᱤᱨ ᱟᱹᱜᱩ ᱚᱱᱟᱠᱤᱱ ᱵᱟᱨᱭᱟ᱾ ᱦᱳᱭ ᱦᱳᱭ ᱦᱳᱭ ᱚᱱᱟ ᱠᱩᱸᱰᱮᱞ ᱧᱟᱯᱟᱢ ᱵᱟᱯᱞᱟ ᱦᱩᱭᱩᱜᱼᱟ ᱟᱨ ᱟᱹᱰᱤ ᱢᱤᱫ ᱫᱤᱱ ᱟᱹᱰᱤ ᱟᱭᱢᱟ ᱫᱤᱱ ᱞᱟᱦᱟᱨᱮ ᱢᱤᱫᱴᱮᱱ ᱜᱷᱟᱹᱨᱫᱤ ᱡᱟᱶᱟᱭ ᱵᱟᱯᱞᱟᱧ ᱧᱮᱞ ᱞᱮᱫᱟ ᱟᱨ ᱟᱨ ᱚᱱᱟ ᱪᱷᱟᱰᱟ ᱠᱟᱛᱮᱫ ᱟᱨ ᱢᱤᱫᱴᱮᱱ ᱢᱚᱴᱟ ᱢᱩᱴᱤ ᱫᱚᱥ ᱵᱚᱪᱷᱚᱨ ᱞᱟᱦᱟ ᱞᱟᱦᱟ ᱨᱮ ᱜᱟᱱ ᱚᱱᱠᱟ ᱴᱩᱢᱠᱤ ᱫᱤᱯᱤᱞ ᱵᱟᱯᱞᱟ ᱢᱤᱫᱴᱮᱱ ᱦᱳᱭ ᱞᱮᱱᱟ᱾
ᱦᱳᱭ ᱦᱳᱭ᱾
ᱛᱚ ᱮᱠᱷᱚᱱ ᱫᱚ ᱱᱤᱭᱟᱹ ᱟᱞᱮ ᱱᱚᱜ-ᱚᱭ ᱞᱚᱠᱰᱟᱣᱩᱱ ᱯᱚᱨᱮ ᱫᱚ ᱯᱩᱨᱟᱹ ᱵᱟᱯᱞᱟ ᱜᱮ ᱵᱚᱱᱫᱚ ᱞᱮᱱᱟ ᱟᱞᱮ ᱟᱹᱛᱩ ᱨᱮᱫᱚ ᱢᱟᱱᱮ ᱚᱱᱠᱟ ᱚᱱᱠᱟ ᱟᱨᱠᱤ ᱟᱸᱜᱤᱨ ᱟᱹᱜᱩ ᱵᱟᱯᱞᱟ ᱜᱮ ᱥᱮ ᱠᱚᱸᱰᱮᱞ ᱧᱟᱯᱟᱢ ᱵᱟᱯᱞᱟ ᱜᱮ ᱦᱩᱭ ᱵᱟᱲᱟ ᱞᱮᱱᱟ, ᱟᱫᱚ ᱱᱤᱭᱟᱹ ᱵᱚᱪᱷᱚᱨ ᱜᱮ ᱫᱩ ᱦᱟᱡᱟᱨ ᱪᱷᱟᱵᱵᱤᱥ ᱥᱮᱨᱢᱟ ᱨᱮᱜᱮ ᱮᱸ ᱡᱮ ᱱᱚᱝᱠᱟ ᱵᱟᱨᱭᱟ ᱵᱟᱯᱞᱟ ᱦᱩᱭ ᱮᱱᱟ ᱯᱮᱭᱟ ᱵᱟᱯᱞᱟ ᱦᱩᱭᱱᱟ ᱱᱚᱣᱟ ᱞᱟᱹᱜᱤᱫ ᱯᱮᱭᱟ ᱵᱟᱯᱞᱟ ᱦᱩᱭᱩᱜ ᱠᱟᱱᱟ ᱟᱨᱠᱤ
ᱚ ᱚᱱᱟ ᱡᱟᱦᱟ ᱠᱚᱸᱰᱮᱞ ᱧᱟᱸᱯᱟᱢ ᱵᱟᱝ ᱟᱪᱪᱷᱟ ᱤᱭᱟᱹ ᱟᱯᱮ ᱫᱚ ᱚᱱᱟ ᱥᱟᱨ ᱥᱟᱹᱜᱩᱱ ᱵᱟᱯᱞᱟ ᱦᱮᱸ ᱥᱮ ᱚᱱᱟ ᱫᱚ ᱪᱮᱫ ᱞᱮᱠᱟ ᱢᱟᱱᱮ ᱪᱮᱫ ᱞᱮᱠᱟ ᱦᱳᱭᱳᱜ ᱜᱮᱭᱟ?
ᱥᱟᱨ ᱥᱟᱹᱜᱩᱱ ᱵᱟᱯᱞᱟ ᱫᱚ ᱱᱚᱝᱠᱟ ᱜᱮ ᱦᱳᱭᱳᱜᱼᱟ ᱡᱮ ᱧᱮᱯᱮᱞ ᱠᱚᱢᱟ ᱚᱱᱟ ᱠᱚᱢᱟ ᱦᱮᱸ ᱜᱮ ᱦᱳᱭᱳᱜ ᱜᱮ ᱟᱨ ᱡᱟᱦᱟᱸ ᱚᱱᱟ ᱨᱮᱱᱟᱜ ᱞᱟᱦᱟ ᱨᱮᱱᱟᱜ ᱯᱨᱚᱥᱮᱥ ᱢᱟ ᱚᱝᱠᱟᱜᱮ ᱟᱫᱚ ᱥᱩᱱᱩᱢ ᱥᱟᱥᱟᱝ ᱠᱚ ᱦᱳᱭᱳᱜᱼᱟ ᱚᱱᱟ ᱠᱚᱫᱚ ᱡᱚᱛᱚ ᱜᱮ ᱥᱮᱢ ᱜᱮ ᱦᱩᱭᱩᱜᱼᱟ ᱢᱤᱫᱴᱮᱱ ᱡᱤᱱᱤᱥ ᱢᱤᱫᱴᱮᱱ ᱡᱤᱱᱤᱥ ᱟᱞᱮ ᱥᱮᱜ ᱢᱤᱫᱴᱮᱱ ᱠᱚ ᱡᱤᱱᱤᱥ ᱠᱚ ᱤᱭᱟᱹᱭᱟᱠᱚ ᱟᱨᱠᱤ ᱵᱟᱠᱚ ᱠᱚᱨᱟᱣᱟ ᱢᱮᱱᱫᱚ ᱱᱚᱜᱚ ᱱᱚᱝᱠᱟ ᱡᱮ ᱟᱯᱮ ᱥᱮᱫ ᱫᱚᱧ ᱧᱮᱞ ᱠᱟᱫᱟ ᱯᱩᱨᱩᱞᱤᱭᱟ ᱵᱟᱠᱩᱲᱟ ᱡᱟᱦᱟᱸ ᱚᱱᱛᱮ ᱧᱮᱞ ᱵᱟᱲᱟ ᱟᱠᱟᱜ ᱡᱟᱦᱟ ᱥᱮᱫ ᱛᱚ ᱚᱱᱛᱮ ᱫᱚ ᱱᱚᱜᱼᱚᱭ ᱚᱱᱮ ᱡᱚᱠᱷᱚᱱ ᱥᱤᱸᱫᱷᱨᱟᱹ ᱫᱟᱱ ᱦᱳᱭᱳᱜᱼᱟ ᱩᱱ ᱚᱠᱛᱚ ᱚᱱᱟ ᱥᱮᱸᱜᱮᱞ ᱠᱚ ᱡᱳᱞᱟ ᱢᱟᱱᱮ ᱢᱮᱱᱫᱚ ᱠᱩ ᱫᱚ ᱥᱤᱧ, ᱥᱤᱧ ᱪᱟᱸᱫᱳ ᱥᱟᱠᱷᱤ ᱠᱟᱛᱮᱜ ᱟᱨ ᱱᱟᱱᱛᱮ ᱦᱚᱸ ᱧᱤᱫᱟᱹ ᱪᱟᱸᱫᱳᱭ ᱛᱟᱦᱮᱱᱟ ᱱᱚᱝᱠᱟ ᱦᱮᱸ ᱢᱮᱱᱠᱷᱟᱱ ᱟᱞᱮ ᱥᱮᱫ ᱫᱚ ᱱᱚᱜᱚ ᱱᱟ ᱫᱚ ᱵᱟᱝ ᱦᱳᱭᱳᱜ ᱜᱮᱭᱟ᱾
ᱛᱟᱦᱞᱮ ᱟᱯᱮᱥᱮᱱ ᱫᱚ ᱪᱮᱫ ᱞᱮᱠᱟ ᱦᱩᱭᱩᱜᱼᱟ?
ᱟᱞᱮ ᱥᱮᱫ ᱫᱚ ᱚᱱᱟ ᱥᱮᱸᱜᱮᱞ ᱫᱚ ᱵᱟᱠᱚ ᱡᱩᱞᱟ ᱚᱱᱠᱟ ᱱᱚᱨᱢᱮᱞ ᱜᱮ ᱥᱤᱸᱫᱩᱨ ᱫᱤᱜᱤ ᱟᱫᱚ ᱦᱚᱸᱜᱼᱚᱱᱟ ᱜᱮ ᱢᱤᱫᱴᱟᱹᱱ ᱛᱷᱚᱲᱟ ᱤᱭᱟᱹ ᱧᱚᱜ ᱜᱤᱧ ᱵᱩᱡᱷᱟᱹᱣ ᱜᱮᱭᱟ ᱡᱮ ᱱᱚᱣᱟ ᱫᱚ ᱦᱩᱭ ᱫᱚᱨᱠᱟᱨ ᱠᱟᱱᱟ, ᱡᱮ ᱦᱩᱛᱩ ᱥᱤᱧ ᱪᱟᱸᱫᱳ ᱫᱚ ᱩᱱ ᱚᱠᱛᱚ ᱫᱚ ᱵᱟᱭ ᱛᱟᱦᱮᱱᱟ ᱛᱚ ᱟᱫᱚ ᱚᱱᱟ ᱩᱱᱤᱭᱟᱜ ᱛᱤᱠᱛᱚ ᱢᱤᱫᱴᱮᱱ ᱡᱤᱱᱤᱥ ᱵᱮᱵᱚᱦᱟᱨ ᱦᱩᱭᱩᱜᱼᱟ᱾
ᱦᱳᱭ ᱦᱳᱭ ᱡᱟᱦᱟ ᱫᱚ ᱫᱟᱛᱨᱚᱢ ᱨᱮ ᱜᱮᱸᱫᱽᱨᱮᱡ ᱛᱚᱞ ᱠᱟᱛᱮᱫ, ᱦᱮᱸ ᱦᱳᱭ ᱟᱪᱪᱷᱟ ᱱᱚᱝᱠᱟ ᱦᱚᱸ ᱦᱮᱸ ᱦᱮᱸ ᱱᱚᱝ ᱚᱱᱠᱟ ᱦᱚᱸ ᱟᱡᱚᱢ ᱦᱳᱭ ᱠᱟᱱᱟ ᱦᱮᱸ ᱵᱟᱝᱢᱟ ᱠᱤᱪᱷᱩ ᱠᱤᱪᱷᱩ ᱡᱟᱭᱜᱟ ᱠᱚᱨᱮ ᱡᱮ ᱵᱟᱯᱞᱟ ᱪᱟᱞᱟᱣ ᱠᱟᱛᱮᱜ ᱮᱱᱦᱤᱞᱳᱜ ᱚᱸᱰᱮ ᱠᱚ ᱵᱟᱥᱟᱜᱼᱟ, ᱯᱚᱨᱮᱨ ᱫᱤᱱ ᱦᱤᱞᱳᱜ ᱠᱚ ᱦᱤᱡᱩᱜᱼᱟ᱾
ᱦᱳᱭ ᱦᱳᱭ ᱚᱱᱟᱫᱚ ᱟᱞᱮ ᱥᱮᱜ ᱦᱩᱭᱩᱜ ᱜᱮᱭᱟ᱾
ᱚ ᱟᱪᱪᱷᱟ ᱟᱪᱪᱷᱟ ᱚᱱᱟᱫᱚ ᱚᱱᱟ ᱫᱚ ᱪᱮᱜ ᱞᱮᱠᱟ ᱢᱟᱱᱮ ᱛᱤᱱᱟᱹᱜ ᱫᱤᱱ ᱠᱚ ᱵᱟᱥᱟᱜ ᱜᱮᱭᱟ?
ᱢᱟᱱᱮ ᱥᱟᱵ ᱠᱟᱜ ᱢᱮ ᱛᱤᱦᱤᱧ ᱟᱞᱮ ᱵᱟᱹᱨᱭᱟᱹᱛᱚᱜ ᱞᱮ ᱪᱟᱞᱟᱜ ᱟᱛᱚ ᱛᱚ ᱥᱟᱵ ᱠᱟᱜ ᱢᱮ ᱟᱞᱮ ᱟᱭᱩᱵ ᱥᱮᱜ ᱦᱟᱜ ᱵᱟᱹᱨᱭᱟᱹᱛᱚᱜ ᱞᱮ ᱪᱟᱞᱟᱜᱼᱟ ᱦᱟᱜ ᱛᱚ ᱩᱱᱠᱩ ᱫᱚᱠᱚ ᱪᱟᱞᱟᱜᱼᱟ ᱟᱞᱮᱨᱮᱱ ᱫᱚ ᱥᱮᱛᱟᱜ ᱯᱟᱭᱟᱨ ᱨᱮᱠᱚ ᱪᱟᱞᱟᱜᱼᱟ᱾
ᱟ ᱩᱱᱠᱩ ᱚᱱᱟ ᱠᱩᱲᱤᱭᱟᱜ ᱢᱟᱱᱮ ᱟᱛᱩ ᱛᱮ ᱟᱫᱚ ᱚᱸᱰᱮ ᱪᱟᱞᱟᱣ ᱠᱟᱛᱮᱜ ᱩᱱᱠᱩ ᱫᱟᱠᱟ ᱩᱛᱩ ᱠᱚ ᱤᱥᱤ- ᱤᱱᱟ ᱟᱞᱮ ᱞᱟᱹᱜᱤᱜ ᱠᱚ ᱤᱥᱤᱱᱟ ᱢᱳᱴ ᱠᱟᱛᱷᱟ ᱫᱚ ᱡᱮ ᱪᱟᱞᱟᱣ ᱛᱚᱨᱟ ᱫᱚ ᱟᱞᱮ ᱫᱚ ᱵᱷᱚᱡᱽ ᱫᱟᱠᱟ ᱫᱚ ᱵᱟᱠᱚ ᱮᱢᱟ ᱞᱮᱭᱟ ᱛᱚ᱾ ᱵᱷᱚᱡᱽ ᱫᱟᱠᱟ ᱫᱚ ᱯᱚᱨᱮᱨ ᱫᱤᱱ ᱠᱚ ᱮᱢᱚᱜᱼᱟ ᱟᱞᱮᱥᱮᱫ ᱫᱚ, ᱛᱚ ᱯᱚᱨᱮᱨ ᱫᱤᱱ ᱡᱩᱫᱤ ᱮᱢᱚᱜ ᱩᱱ ᱜᱷᱟᱹᱲᱤᱡ ᱫᱚ ᱨᱮᱸᱜᱮᱡ ᱛᱮᱫᱚ ᱵᱟᱞᱮ ᱛᱟᱦᱮᱸ ᱫᱟᱲᱮᱭᱟᱜᱼᱟ ᱚᱱᱟ ᱠᱷᱟᱹᱛᱤᱨ ᱛᱮ ᱟᱞᱮ ᱩᱱ ᱩᱱᱠᱩ ᱟᱞᱮᱭᱟᱜ ᱢᱟᱱᱮ ᱟᱞᱮ ᱞᱟᱹᱜᱤᱫ ᱩᱱᱠᱩ ᱫᱟᱠᱟ ᱠᱚᱠᱚ ᱤᱥᱤᱱ ᱠᱟᱜᱼᱟ ᱪᱟᱞᱟᱜ ᱟᱞᱮ ᱟᱫᱚ ᱪᱟᱞᱟᱣ ᱠᱟᱛᱮᱜ ᱞᱮ ᱡᱚᱢ ᱠᱮᱜ ᱜᱮ ᱟᱫᱚ ᱡᱚᱢ ᱯᱚᱨ ᱫᱚ ᱟᱫᱚ ᱡᱟᱦᱟᱸ ᱠᱟᱹᱢᱤ ᱦᱚᱨᱟ ᱠᱚ ᱦᱳᱭᱳᱜᱼᱟ ᱡᱟᱦᱟ ᱟᱛᱟᱝ ᱫᱟᱨᱟᱢ ᱠᱚᱣᱟ ᱠᱚ ᱚᱱᱟ ᱠᱚ ᱛᱮᱜᱮ ᱞᱮᱴᱚᱜᱼᱟ ᱛᱚ ᱩᱱ ᱜᱷᱲᱤᱡ ᱫᱚ ᱨᱮᱸᱜᱮᱡ ᱛᱮᱫᱚ ᱚᱥᱩᱵᱤᱫᱟ ᱜᱮᱢ ᱛᱟᱦᱮᱱᱟ ᱟᱠᱟᱨᱮᱢ ᱧᱟᱢᱟ ᱦᱳᱭᱥᱮ᱾ᱛᱚ ᱚᱱᱟ ᱠᱷᱟᱹᱛᱤᱨ ᱛᱮ ᱟᱨᱠᱤ ᱚᱱᱟ ᱠᱷᱟᱹᱛᱤᱨ ᱛᱮ ᱚᱱᱟ ᱠᱚ ᱞᱟᱦᱟ ᱦᱟᱛᱟᱲ ᱚᱜ-ᱟ᱾
ᱦᱳᱭ ᱦᱳᱭ ᱦᱮᱸ ᱫᱟᱫᱟ ᱛᱟᱦᱞᱮ ᱟᱯᱮ ᱫᱚ ᱛᱤᱱᱟᱹᱜ ᱫᱤᱱ ᱨᱮᱱᱟᱜ ᱢᱟᱱᱮ ᱵᱟᱯᱞᱟ ᱫᱚ ᱦᱩᱭᱩᱜ ᱜᱮᱭᱟ? ᱟᱨ ᱠᱚᱲᱟ ᱜᱤᱫᱽᱨᱟᱹᱟᱜ ᱠᱩᱲᱤ ᱜᱤᱫᱽᱨᱟᱹᱟᱜ,
ᱥᱟᱵ ᱠᱟᱜ ᱢᱮ ᱛᱤᱦᱤᱧ ᱦᱩᱭᱩᱜ ᱠᱟᱱᱟ ᱥᱩᱱᱩᱢ ᱥᱟᱥᱟᱝ ᱛᱟᱦᱚᱞᱮ ᱦᱟᱸᱜ ᱜᱟᱯᱟ ᱦᱟᱜ ᱠᱚ ᱦᱤᱡᱩᱜᱼᱟ ᱟᱹᱭᱩᱵ ᱥᱮᱫ ᱡᱟᱢᱟᱭ ᱛᱟᱠᱚ ᱜᱟᱯᱟ ᱦᱟᱸᱜ ᱟᱭᱩᱵ ᱥᱮ ᱡᱟᱢᱟᱭ ᱛᱮᱠᱚ ᱠᱚ ᱦᱮᱡ ᱮᱱ ᱜᱮ ᱜᱟᱯᱟ ᱫᱚᱠᱚ ᱛᱟᱸᱦᱮᱱᱟ ᱢᱮᱭᱟᱝ ᱢᱮᱭᱟᱝ ᱢᱚᱴᱟ ᱢᱩᱴᱤ ᱥᱟᱵ ᱠᱟᱜ ᱢᱮ ᱢᱮᱭᱟᱝ ᱢᱚᱴᱟ ᱢᱩᱴᱤ ᱠᱚ ᱩᱱᱠᱩ ᱠᱚ ᱵᱤᱫᱟᱹᱭ ᱠᱚᱣᱟ ᱱᱚᱸᱰᱮ ᱠᱷᱚᱱ᱾ ᱟᱫᱚ ᱚᱸᱰᱮ ᱚᱱᱮ ᱚᱸᱜ ᱦᱳᱭ ᱱᱚᱸᱰᱮ ᱠᱷᱚᱱᱚᱡ ᱠᱚ ᱵᱤᱫᱟᱹ ᱠᱮᱫ ᱠᱚᱜᱮ ᱟᱫᱚ ᱩᱱᱠᱩ ᱦᱚᱸ ᱯᱚᱨᱮᱨ ᱫᱤᱱ ᱦᱟᱸᱰᱮ ᱠᱚ ᱪᱟᱞᱟᱣ ᱠᱟᱛᱮ ᱦᱟᱸᱰᱮ ᱠᱚ ᱵᱷᱚᱡᱡᱽ ᱠᱮᱫ ᱜᱤ᱾
ᱚ ᱟᱪᱪᱷᱟ ᱟᱪᱪᱷᱟ ᱦᱳᱭ, ᱟᱞᱮ ᱥᱮᱱ ᱫᱚ ᱠᱚᱲᱟ ᱜᱤᱫᱽᱨᱟᱹ ᱟ ᱫᱚ ᱢᱮᱱ ᱜᱟᱱᱚᱜ-ᱟ ᱵᱟᱨᱫᱤᱱ ᱜᱮ, ᱢᱟᱱᱮ ᱛᱟᱦᱮᱦᱮᱱ ᱫᱚ ᱪᱷᱟᱢᱰᱟ ᱠᱚ ᱛᱚᱞ ᱠᱮᱫᱮᱜ-ᱟ ᱦᱮᱸ ᱟᱨ ᱛᱮᱦᱮᱱ ᱛᱟᱦᱚᱞᱮ ᱡᱟᱶᱟᱭ ᱠᱚᱲᱟ ᱫᱚ ᱵᱟᱯᱞᱟᱜ-ᱮ ᱪᱟᱞᱟᱜ-ᱟᱭ, ᱟᱨ ᱠᱩᱲᱤ ᱜᱤᱫᱽᱨᱟᱹᱣᱟᱜ ᱫᱚ ᱢᱤᱫ ᱫᱤᱱ ᱛᱮᱜᱮ ᱪᱷᱟᱢᱰᱟ ᱵᱟᱯᱞᱟ ᱮᱱᱦᱤᱞᱳᱜ ᱜᱮ ᱵᱷᱚᱡᱽ ᱛᱟᱵᱚᱜ ᱛᱟᱭᱟ᱾ ᱟᱝᱠᱟ ᱠᱚᱲᱟ ᱫᱚ ᱵᱟᱯ ᱯᱞᱟᱜ ᱮ ᱪᱟᱞᱟᱜ-ᱟ ᱯᱚᱨᱮᱨ ᱫᱤᱱ ᱦᱤᱞᱳᱜ ᱫᱚ ᱵᱟᱯᱞᱟ ᱠᱟᱛᱮ ᱮ ᱟᱹᱜᱩᱭᱟ ᱟᱨ ᱱᱚᱸᱰᱮ ᱵᱷᱚᱡᱽ ᱦᱩᱭᱩᱜ-ᱟ᱾
ᱦᱳᱭ ᱦᱳᱭ ᱟᱞᱮ ᱥᱮᱫ ᱫᱚ ᱛᱷᱚᱲᱟ ᱫᱚ ᱞᱚᱝ ᱯᱨᱚᱥᱮᱥ ᱢᱟᱱᱮ ᱤᱱᱟᱹ ᱠᱚᱜᱮ ᱦᱩᱭᱩᱜ-ᱟ, ᱢᱮᱱᱠᱷᱟᱱ ᱛᱷᱚᱲᱟ ᱴᱟᱭᱤᱢ
ᱦᱳᱭ ᱦᱳᱭ ᱦᱮᱸ ᱟᱯᱮ ᱫᱟᱜ ᱫᱚ ᱚᱱᱮ ᱡᱤᱨᱟᱹᱜ ᱟᱯᱮ ᱦᱳᱭ᱾
ᱦᱳᱭ ᱡᱤᱨᱟᱹᱜ ᱨᱮᱞᱮ, ᱢᱟᱱᱮ ᱥᱳᱢᱚᱭ ᱦᱟᱛᱟᱣ ᱠᱟᱛᱮ ᱠᱚ ᱠᱚᱨᱟᱣᱟ᱾
ᱦᱳᱭ ᱛᱟᱦᱚᱞᱮ ᱟᱯᱮ ᱥᱮᱱ ᱫᱚ ᱤᱭᱟᱹ ᱪᱮᱫ ᱠᱚ ᱞᱟᱹᱭᱟ ᱵᱟᱞᱟ ᱧᱟᱯᱟᱢ ᱠᱚᱫᱚ ᱦᱩᱭᱩᱜ-ᱟ ᱥᱮ ᱵᱟᱝ ᱵᱟᱞᱟ
ᱦᱳᱭ ᱦᱳᱭ ᱦᱩᱭᱩᱜ ᱜᱮᱭᱟ ᱦᱩᱭᱩᱜ ᱡᱷᱚᱛᱚ ᱜᱮ ᱦᱳᱭ ᱦᱳᱭ ᱡᱷᱚᱛᱚ ᱜᱮ ᱦᱩᱭᱩᱜ-ᱟ, ᱟᱨ ᱢᱟᱱᱮ ᱟᱵᱚᱣᱟᱜ ᱦᱩᱭ ᱫᱚ ᱥᱟᱱᱟᱢ ᱜᱮ ᱦᱩᱭᱩᱜ ᱛᱟᱵᱚᱱᱟ, ᱟᱫᱚ ᱚᱱᱮ ᱡᱟᱦᱟ ᱴᱟᱜ ᱵᱟᱝ ᱦᱩᱭᱩᱜ-ᱟ, ᱚᱱᱟᱴᱟᱜ ᱢᱟᱧ ᱞᱟᱹᱭᱟᱜ ᱢᱮ᱾ ᱟᱨ ᱚᱱᱟ ᱡᱚᱛᱚ ᱜᱮ ᱦᱩᱭᱩᱜ-ᱟ ᱟᱫᱚ ᱟᱞᱮ ᱥᱮᱫ ᱟᱯᱮ ᱥᱮ ᱟᱹᱰᱤ ᱛᱟᱲᱟᱛᱟᱲᱤ ᱦᱩᱭᱩᱜ-ᱟ ᱞᱚᱜᱚᱱ ᱠᱚ ᱠᱚᱨᱟᱣ ᱞᱚᱜᱚᱱ ᱫᱷᱟᱨᱟ ᱠᱚ ᱠᱚᱨᱟᱣᱟ ᱟᱨ ᱢᱮᱱᱠᱷᱟᱱ ᱟᱞᱮ ᱥᱮᱫ ᱫᱚ ᱡᱚᱛᱚ ᱜᱮ ᱟᱨᱠᱤ ᱥᱚ, ᱥᱚᱢᱚᱭ ᱦᱟᱛᱟᱣ ᱠᱟᱛᱮᱫ ᱠᱚ ᱢᱟᱱᱮ ᱠᱚᱨᱟᱣ ᱤᱫᱤᱭᱟ ᱟᱨᱠᱤ ᱢᱟᱱᱮ ᱩᱱᱟᱹᱜ ᱵᱟᱠᱚ ᱛᱟᱲᱟᱛᱟᱲᱤᱜᱼᱟ᱾
ᱦᱳᱭ ᱦᱳᱭ ᱦᱮᱸ ᱦᱮᱸ ᱟᱨᱦᱚᱸ ᱱᱚᱜ ᱚᱝᱠᱟ ᱦᱚᱸ ᱠᱤᱪᱷᱩ ᱠᱤᱪᱷᱩ ᱡᱟᱭᱜᱟ ᱟᱸᱡᱚᱢ ᱟᱠᱟᱱᱟ᱾ ᱵᱟᱝᱢᱟ ᱚᱱᱟ ᱡᱟᱦᱟᱸ ᱦᱟᱸᱰᱮ ᱥᱤᱸᱫᱩᱨᱟᱭᱟᱭ ᱦᱮᱸ ᱥᱮ, ᱚᱱᱟ ᱥᱤᱸᱫᱩᱨ ᱥᱟᱹᱲᱤ ᱛᱮᱜᱮ ᱩᱱᱤ ᱫᱚ ᱡᱟᱶᱟᱭ ᱚᱲᱟᱜ ᱮ ᱦᱤᱡᱩᱜ ᱞᱟᱜᱟᱭᱮᱭᱟ᱾ ᱟᱨᱚ ᱠᱤᱪᱷᱩ ᱠᱤᱪᱷᱩ ᱡᱟᱭᱜᱟ ᱦᱚᱸ ᱢᱮᱱᱟᱜ ᱜᱮᱭᱟ ᱡᱮ ᱚᱸᱰᱮ ᱥᱤᱸᱫᱩᱨ ᱥᱟᱹᱲᱤ ᱫᱚ ᱮᱢᱱᱤ, ᱪᱮᱛᱟᱱ ᱨᱮ ᱩᱭᱩ ᱦᱤᱡᱩᱜ ᱟᱭ ᱥᱮ ᱥᱟᱵ ᱟᱹᱜᱩᱭᱟᱭ᱾ ᱛᱚ ᱟᱯᱮᱥᱱ ᱫᱚ ᱪᱮᱫ ᱞᱮᱠᱟ?
ᱵᱟᱝ ᱵᱟᱝ ᱱᱚᱣᱟ ᱫᱚ ᱱᱚᱝᱠᱟ ᱠᱳᱱᱚ ᱤᱭᱟᱹᱜᱤ ᱵᱟᱹᱱᱩᱜ ᱟᱠᱟᱫᱟ ᱢᱮᱱᱠᱷᱟᱱ ᱚᱱᱠᱟ ᱮᱠᱷᱚᱱ ᱢᱟ ᱱᱟᱣᱟ ᱮᱠᱷᱚᱱ ᱢᱟ ᱥᱟᱵ ᱠᱟᱜ ᱢᱮ ᱡᱚᱛᱚ ᱜᱮᱵᱚᱱ ᱥᱚᱵᱵᱷᱷᱚ ᱥᱚᱢᱟᱡᱽ ᱥᱮ ᱫᱤᱠ ᱧᱮᱞ ᱧᱮᱞᱛᱮ ᱟᱵᱚ ᱡᱟᱦᱟᱸ ᱠᱚᱵᱩᱱ ᱪᱮᱫ ᱫᱟ ᱱᱤᱛᱚᱜ ᱢᱟ
ᱦᱳᱭ ᱦᱳᱭ ᱟᱫᱚ ᱛᱟᱣ ᱦᱚᱞᱮ ᱟᱵᱚ ᱫᱚ ᱯᱟᱹᱦᱤᱞ ᱨᱮᱱᱟᱜ ᱫᱚ ᱦᱮᱸ ᱥᱮ ᱵᱟᱝ?
ᱦᱳᱭ ᱚᱱᱟ ᱢᱟ ᱦᱮᱸ ᱜᱮ ᱟᱫᱚ ᱱᱤᱭᱟᱹ ᱚᱠᱛᱚ ᱠᱟᱛᱮ ᱡᱚᱛᱚ ᱦᱚᱲ ᱜᱮ ᱵᱨᱟᱭᱤᱴ ᱠᱚ ᱥᱟᱡᱟᱜ ᱠᱟᱱᱟ᱾ ᱟᱫᱚ ᱚᱱᱮ ᱚᱱᱠᱟ ᱜᱮ ᱟᱨᱠᱤ ᱟᱫᱚ ᱛᱟᱭᱚᱢ ᱫᱟᱨᱟᱢ ᱟᱵᱟᱨ, ᱱᱚᱰᱮ, ᱱᱚᱸᱰᱮ ᱵᱟᱹᱦᱩᱴᱷᱮᱡ ᱡᱚᱠᱷᱚᱱ ᱜᱤᱰᱤ ᱪᱤᱢᱟᱹᱲᱟᱠᱚ ᱦᱩᱭᱩᱜ-ᱟ᱾ ᱛᱚ ᱩᱱ ᱚᱠ ᱛᱚ ᱫᱚ ᱦᱟᱱᱟ ᱡᱟᱦᱟᱸ ᱟᱵᱚᱣᱟᱜ ᱥᱟᱥᱟᱝ ᱥᱟᱹᱲᱤ ᱚᱱᱟ ᱠᱟᱛᱮᱜ ᱜᱮ ᱟᱵᱟᱨ, ᱡᱩ ᱤᱭᱟᱹᱭᱟ᱾
ᱦᱳᱭ ᱦᱳᱭ ᱦᱮᱸ ᱛᱚ ᱥᱮ ᱦᱮᱸ᱾ ᱦᱳᱭ ᱦᱳᱭ ᱦᱳᱭ ᱱᱚᱛᱮ ᱫᱚ ᱚᱱᱮ ᱚᱱᱠᱟ ᱦᱩᱭᱩᱜ ᱜᱮᱭᱟ ᱟᱨ ᱡᱮ ᱡᱩᱫᱤ ᱚᱱᱠᱟ ᱵᱟᱭ ᱦᱤᱡᱩᱜ ᱤᱭᱟᱹ ᱥᱟᱥᱟᱝ ᱥᱟᱹᱲᱤ ᱵᱟᱸᱫᱮ ᱠᱟᱛᱮᱜ ᱥᱮ ᱩᱭᱩ ᱠᱟᱛᱮᱜ, ᱛᱟᱦᱚᱞᱮ ᱚᱸᱰᱮ ᱢᱟᱺᱡᱷᱤ ᱵᱟᱭ ᱫᱟᱨᱟᱢᱮᱭᱟ ᱚᱱᱠᱟ ᱟᱞᱮ ᱟᱱᱴᱮᱱ ᱢᱮᱱᱟᱜ-ᱟ ᱱᱚᱛᱮ ᱫᱚ,
ᱦᱮᱸ ᱟᱨ ᱛᱟᱦᱞᱮ ᱟᱯᱮ ᱫᱚ ᱤᱭᱟᱹ ᱠᱚᱸᱰᱮᱞ ᱧᱟᱯᱟᱢ ᱵᱟᱯᱞᱟ ᱫᱚ ᱪᱮᱫ ᱞᱮᱠᱟ ᱦᱩᱭᱩᱜ-ᱟ? ᱢᱟᱱᱮ ᱠᱩᱲᱤ ᱜᱤᱫᱽᱨᱟᱹ ᱚᱲᱟᱜ ᱨᱮ ᱵᱟᱯᱞᱟ ᱦᱩᱭᱩᱜ-ᱟ ᱥᱮ? ᱠᱚᱲᱟ ᱜᱤᱫᱽᱨᱟᱹ ᱚᱲᱟᱜ ᱨᱮ ᱵᱟᱯᱞᱟ ᱦᱩᱭᱩᱜ-ᱟ᱾